ᱦᱮᱞᱳ
ᱨᱚᱲ ᱵᱮᱱ ᱟᱸᱡᱚᱢ ᱧᱟᱢ ᱮᱫᱟ᱾
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱵᱤᱱ ᱟᱸᱡᱚᱢ ᱧᱟᱢ ᱮᱫᱟ᱾
ᱦᱮᱸ ᱟᱹᱵᱤᱱᱟᱜ ᱨᱚᱲ ᱦᱚᱸ ᱟᱹᱰᱤ ᱢᱚᱡᱽ ᱥᱟᱹᱦᱤᱡ ᱜᱮ ᱞᱤᱧ ᱟᱸᱡᱚᱢ ᱧᱟᱢ ᱮᱫᱟ
ᱟᱪᱪᱷᱟ ᱟᱪᱪᱷᱟ ᱟᱪᱪᱷᱟ
ᱫᱤᱭᱮ ᱛᱟᱦᱚᱞᱮ ᱪᱮᱫ ᱵᱤᱱ ᱪᱤᱠᱟᱹᱭ ᱮᱫᱟ
ᱪᱤᱠᱟᱹ ᱫᱚ ᱦᱟᱸᱜ ᱪᱮᱫ ᱜᱮ ᱵᱟᱝ ᱪᱤᱠᱟᱹᱭ ᱦᱩᱭᱩᱜ ᱠᱟᱱᱟ ᱚᱲᱟᱜ ᱨᱮ ᱜᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱹᱞᱤᱧ ᱴᱷᱮᱱ ᱠᱤ ᱡᱟᱦᱱᱟᱜ ᱵᱨᱮᱠ ᱥᱟᱰᱮ ᱵᱮᱱ ᱟᱸᱡᱚᱢ ᱮᱫᱟ
ᱦᱮᱸ ᱠᱟᱹᱴᱤᱡ ᱱᱟᱥᱮ ᱱᱟᱥᱮ ᱧᱚᱜ ᱟᱸᱡᱚᱢ ᱦᱤᱡᱩᱜ ᱠᱟᱱᱟ ᱡᱟᱦᱟᱱᱟᱜ ᱚᱱᱠᱟ ᱢᱟᱹᱭᱤᱠᱼᱼ ᱛᱮ ᱥᱮᱨᱮᱧ ᱠᱚ ᱤᱭᱟᱹ ᱠᱚᱼᱼ
ᱦᱳᱭ ᱦᱳᱭ ᱠᱟᱹᱴᱤᱡ ᱫᱚ ᱢᱟᱱᱮ ᱚᱱᱠᱟ ᱚᱲᱟᱜ ᱠᱚ ᱨᱮ ᱜᱮ ᱢᱮᱱᱟᱜ ᱟᱠᱟᱫ ᱞᱤᱧᱟᱹ ᱛᱚ
ᱟᱪᱪᱷᱟ ᱟᱪᱪᱷᱟ ᱟᱪᱪᱷᱟ
ᱟᱫᱚ ᱛᱟᱦᱚᱞᱮ ᱱᱚᱝᱠᱟ ᱫᱟᱠᱟ ᱠᱚ ᱡᱚᱢ ᱪᱮᱫ ᱯᱮ ᱵᱟᱲᱟᱭ ᱫᱟ
ᱚ ᱟᱪᱪᱷᱟ ᱟᱪᱪᱷᱟ ᱟᱪᱪᱷᱟ ᱟᱪᱷᱟ
ᱦᱚᱸ ᱫᱚᱢᱮ ᱟᱸᱡᱚᱢ ᱠᱟᱱᱟ ᱛᱚ
ᱦᱩᱸ ᱫᱚᱢᱮ ᱫᱚ ᱱᱟᱜ ᱵᱟᱝ ᱟᱸᱡᱚᱢᱚᱜ ᱠᱟᱱᱟ ᱠᱟᱹᱴᱤᱡ ᱠᱟᱹᱴᱤᱡ ᱟᱸᱡᱚᱢᱚᱜ ᱠᱟᱱᱟ ᱦᱮᱸ
ᱟᱪᱪᱷᱟ ᱟᱪᱪᱷᱟ ᱚ ᱫᱤᱭᱮ ᱱᱟᱯᱟᱭ ᱜᱮ ᱢᱮᱱᱟᱜ ᱟᱠᱟᱜ ᱵᱤᱱᱟ
ᱦᱮᱸ ᱱᱟᱯᱟᱭ ᱜᱮᱼᱼ
ᱚ ᱦᱳᱭ ᱚᱲᱟᱜ ᱠᱚ ᱨᱮ ᱚᱲᱟᱜ ᱜᱷᱟᱨᱚᱸᱡᱽ ᱠᱚ ᱨᱮ
ᱦᱮᱸ ᱚᱲᱟᱜ ᱠᱚ ᱨᱮ ᱡᱷᱚᱛᱚ ᱜᱮ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱱᱟᱜ
ᱟᱪᱪᱷᱟ ᱟᱪᱪᱷᱟ ᱟᱪᱪᱷᱟ ᱱᱟᱯᱟᱭ ᱜᱮ ᱛᱟᱦᱚᱞᱮ
ᱦᱮᱸ
ᱦᱩᱸ ᱛᱟᱦᱚᱞᱮ ᱚᱲᱟᱜ ᱠᱚ ᱨᱮ ᱜᱮ ᱢᱮᱱᱟᱜ ᱟᱠᱟᱫ ᱵᱤᱱᱟ
ᱩᱸ ᱦᱮᱸ ᱚᱲᱟᱜ ᱚᱲᱟᱜ ᱨᱮ ᱫᱚ ᱵᱟᱹᱱᱩᱜ ᱟᱠᱟᱫ ᱞᱤᱧᱟᱹ ᱵᱟᱭᱨᱮ ᱨᱮ ᱢᱮᱱᱟᱜ ᱞᱤᱧᱟᱹ ᱱᱟᱦᱟᱜ ᱢᱮᱥ ᱨᱮ ᱞᱤᱧ ᱛᱟᱦᱮᱱ ᱠᱟᱱᱟ᱾
ᱟᱪᱪᱷᱟ ᱟᱪᱪᱷᱟ ᱟᱪᱪᱷᱟ ᱢᱮᱥ ᱫᱚ ᱚᱱᱠᱟ ᱯᱟᱹᱴᱷᱣᱟᱹ ᱠᱟᱱᱟ ᱵᱤᱱ
ᱦᱮᱸ ᱦᱮᱸ ᱯᱟᱹᱴᱷᱩᱣᱟᱹ ᱜᱮ ᱠᱟᱱᱟ ᱞᱤᱧᱼᱼ
ᱚ ᱟᱪᱪᱷᱟ ᱟᱪᱪᱷᱟ ᱟᱹᱰᱤ ᱱᱟᱯᱟᱭ ᱜᱮᱼᱼ ᱛᱟᱦᱚᱞᱮ ᱛᱟᱦᱚᱞᱮ ᱚᱞᱚᱜ ᱯᱟᱲᱦᱟᱜ ᱠᱟᱱᱟ ᱵᱤᱱᱼᱼ
ᱦᱮᱸ ᱚᱞᱚᱜ ᱯᱟᱲᱦᱟᱜ ᱜᱮ ᱦᱩᱭᱩᱜ ᱠᱟᱱᱟ᱾
ᱚᱻ ᱟᱫᱚ ᱱᱟᱜ ᱠᱷᱟᱱ ᱛᱤᱱᱟᱹᱜ ᱨᱮ ᱵᱤᱱ ᱚᱞᱚᱜ ᱯᱟᱲᱦᱟᱜ ᱠᱟᱱ ᱛᱮ
ᱞᱟᱹᱭ ᱞᱮᱠᱷᱟᱱ ᱫᱚ ᱜᱨᱮᱡᱩᱭᱮᱥᱚᱱ ᱟᱹᱣᱨᱤ ᱞᱤᱧ ᱠᱚᱢᱯᱞᱤᱴᱟ ᱠᱚᱞᱮᱡ ᱨᱮᱼᱼ ᱦᱩᱸ ᱥᱤᱠᱥ ᱥᱮᱢᱤᱥᱴᱟᱨ ᱵᱟᱝᱼᱟ ᱥᱮᱵᱷᱮᱱ ᱥᱮᱢᱤᱥᱴᱟᱨ ᱪᱟᱞᱟᱜ ᱠᱟᱱᱟ᱾
ᱟᱪᱪᱷᱟ ᱟᱪᱪᱷᱟ ᱟᱪᱪᱷᱟ
ᱢᱟᱨᱟᱝ ᱵᱤᱫᱽᱫᱟᱹᱜᱟᱲ ᱨᱮ ᱵᱤᱱ ᱚᱞᱚᱜ ᱠᱟᱱᱟ ᱚᱱᱠᱟ ᱢᱟᱱᱮᱼᱼ ᱥᱤᱠᱥ ᱥᱮᱢᱤᱥᱴᱟᱨ ᱛᱮ ᱵᱤᱱ ᱢᱩᱪᱟᱹᱣ ᱠᱮᱫᱟ ᱥᱮᱵᱷᱮᱱ ᱥᱮᱢᱤᱥᱴᱟᱨ ᱪᱟᱞᱟᱜ ᱠᱟᱱᱟ
ᱢᱟᱱᱮ ᱱᱤᱭᱟᱹ ᱚᱱᱠᱟ ᱞᱟᱦᱟ ᱥᱮᱨᱢᱟ ᱠᱷᱚᱱ ᱫᱚ ᱠᱚ ᱯᱚᱱ ᱥᱮᱨᱢᱟ ᱠᱟᱫᱟ ᱛᱚ᱾
ᱦᱮᱸ ᱦᱮᱸ ᱮᱠᱫᱚᱢ ᱮᱠᱫᱚᱢ ᱢᱟᱱᱮ ᱞᱟᱦᱟ ᱛᱮᱫᱚ ᱦᱟᱸᱜ ᱯᱩᱨᱟᱹ ᱞᱟᱦᱟ ᱫᱚᱼᱼ ᱦᱮᱸ ᱯᱮ ᱵᱚᱪᱷᱚᱨ ᱛᱟᱦᱮᱸ ᱠᱟᱱᱟ ᱦᱮᱸ ᱯᱮ ᱥᱮᱨᱢᱟ ᱛᱟᱞᱦᱮ ᱤᱱᱟᱹᱼᱼ ᱯᱚᱨ ᱫᱚ ᱟᱞᱮ ᱵᱮᱪ ᱠᱷᱚᱱᱟᱜ ᱜᱮ ᱱᱷᱟᱜ ᱯᱩᱱ ᱥᱮᱨᱢᱟ ᱟᱠᱟᱫᱟ ᱠᱚ᱾
ᱚ ᱟᱪᱪᱷᱟ ᱟᱪᱪᱷᱟ ᱟᱪᱪᱷᱟ᱾
ᱚᱸ ᱱᱟᱯᱟᱭ ᱜᱮ ᱛᱟᱦᱚᱞᱮ᱾
ᱦᱮᱸ ᱱᱟᱯᱟᱭ ᱜᱮ᱾
ᱚᱞᱚᱜ ᱯᱟᱲᱦᱟᱜ ᱠᱟᱱᱟᱵᱤᱱ ᱛᱟᱦᱚᱞᱮ ᱚᱱᱠᱟ ᱚᱠᱟᱴᱟᱜ ᱥᱟᱛᱟᱢ ᱤᱫᱤ ᱠᱟᱛᱮᱜ ᱵᱤᱱ ᱚᱞᱚᱜ ᱯᱟᱲᱦᱟᱜ ᱠᱟᱱ ᱛᱮ?
ᱦᱩᱸ ᱟᱹᱞᱤᱧ ᱫᱚ ᱱᱷᱟᱜ ᱯᱷᱤᱞᱳᱡᱚᱯᱤ᱾ ᱫᱚᱨᱥᱚᱱ
ᱚᱸ ᱦᱚᱸ ᱪᱮᱫ ᱵᱤᱱ ᱞᱟᱹᱭᱠᱮᱜ-ᱟ ᱵᱟᱹᱞᱤᱧ ᱟᱸᱡᱚᱢ ᱟᱦᱟᱸᱜ᱾
ᱮᱸ ᱯᱷᱤᱞᱳᱡᱳᱯᱤ ᱯᱷᱤᱞᱳᱡᱳᱯᱤ ᱚᱱᱟᱨᱥ᱾
ᱚᱻ ᱟᱪᱪᱟ ᱟᱪᱪᱷᱟ ᱚᱻ ᱟᱪᱪᱷᱟ᱾ ᱛᱟᱦᱚᱞᱮ ᱱᱟᱯᱟᱭ ᱜᱮ?
ᱦᱮᱸ ᱱᱟᱯᱟᱭ ᱜᱮ ᱚᱞᱚᱜ ᱯᱟᱲᱦᱟᱜ ᱠᱚᱫᱚ ᱦᱩᱭᱩᱜ ᱠᱟᱱᱟ᱾
ᱚᱩᱸ
ᱟᱨ ᱚᱱᱠᱟ ᱛᱟᱦᱚᱞᱮ ᱟᱵᱚᱣᱟᱜ ᱡᱟᱦᱟᱸ ᱚᱱᱠᱟ ᱡᱟᱱᱟᱢ ᱟᱲᱟᱝ ᱪᱤᱠᱤᱼᱼ ᱚᱱᱟ ᱠᱚᱫᱚ ᱵᱤᱱ ᱵᱟᱲᱟᱭ ᱜᱮᱭᱟ ᱥᱮ ᱵᱟᱝ ᱛᱟᱦᱮᱞᱮ?
ᱦᱮᱸ ᱟᱹᱞᱤᱧ ᱫᱚ ᱱᱚᱣᱟ ᱟᱵᱚᱣᱟᱜ ᱟᱭᱳ ᱟᱲᱟᱝ ᱥᱮ ᱡᱟᱦᱟᱸᱼᱼ ᱪᱤᱠᱤ ᱯᱟᱹᱨᱥᱤ ᱚᱞ ᱪᱤᱠᱤ ᱚᱱᱟ ᱛᱮᱜᱮ ᱦᱟᱸᱜ ᱞᱤᱧ ᱯᱟᱲᱦᱟᱜ ᱠᱟᱱᱟ ᱟᱹᱞᱤᱧ ᱫᱚ᱾
ᱟᱪᱪᱷᱟ ᱟᱪᱪᱷᱟ ᱚᱠᱟ ᱥᱟᱱᱛᱟᱞᱤ ᱢᱤᱰᱤᱭᱟᱢ ᱛᱮ?
ᱦᱮᱸ ᱦᱮᱸ ᱟᱞᱤᱧ ᱫᱚ ᱥᱟᱱᱛᱟᱞᱤ ᱢᱤᱰᱤᱭᱟᱢ ᱛᱮᱜᱮᱞᱤᱧ ᱯᱟᱲᱦᱟᱜ᱾
ᱟᱪᱪᱷᱟ ᱟᱪᱪᱷᱟ ᱟᱫᱚ ᱚᱱᱟ ᱢᱮᱱᱟᱜ ᱟᱠᱟᱫ ᱛᱟᱵᱤᱱᱟ ᱦᱟᱸᱜ
ᱚ ᱦᱚᱸ
ᱦᱩᱸ ᱱᱟᱯᱟᱭ ᱜᱮ ᱛᱟᱦᱚᱞᱮ᱾
ᱦᱮᱸ
ᱞᱟᱹᱭ ᱫᱤᱧ ᱛᱟᱦᱚᱞᱮ ᱟᱵᱤᱱ ᱫᱚ ᱚᱝᱠᱟ ᱫᱚ ᱚᱠᱟ ᱫᱤᱥᱚᱢ ᱵᱤᱱ ᱯᱟᱲᱟᱜ ᱠᱟᱱ ᱛᱟᱦᱮᱸᱫ ᱚᱝᱠᱟ ᱵᱤᱨ ᱵᱩᱨᱩ ᱴᱚᱴᱷᱟᱼᱼ ᱥᱮ ᱴᱚᱴᱷᱟ᱾
ᱩᱸ ᱟᱞᱮ ᱫᱚᱱᱷᱟᱜ ᱵᱤᱨ ᱨᱮ, ᱚᱝᱠᱟ ᱵᱤᱨ ᱵᱩᱨᱩ ᱫᱚ ᱱᱟᱜ ᱵᱟᱢ ᱯᱟᱲᱟᱜ ᱠᱟᱱᱟ ᱥᱩᱫᱷᱩ ᱟᱞᱮ ᱫᱚ ᱵᱤᱨ ᱰᱟᱹᱦᱤ ᱚᱝᱠᱟ᱾
ᱦᱮᱸ ᱦᱮᱸ ᱟᱪᱪᱷᱟ ᱟᱪᱪᱷᱟ ᱟᱪᱷᱟ ᱪᱟᱼᱼ
ᱱᱟᱯᱟᱭ ᱜᱮ ᱛᱟᱦᱚᱞᱮ?
ᱦᱮᱸ-ᱦᱮᱸ ᱟᱨ ᱦᱮᱸ ᱞᱟᱹᱭ ᱢᱮᱼᱼ
ᱦᱮᱸ ᱞᱟᱹᱭ ᱵᱤᱱ ᱢᱟ
ᱮ ᱞᱟᱹᱭ ᱫᱟᱞᱤᱧ ᱛᱟᱦᱚᱞᱮ ᱟᱯᱮ ᱫᱚ ᱪᱮᱫ ᱠᱟᱱᱼᱼ ᱟᱛᱚ ᱴᱚᱞᱟ ᱠᱟᱱᱟ ᱚᱝᱠᱟ ᱵᱤᱨ ᱵᱩᱨᱩ ᱥᱮ ᱱᱚᱝᱠᱟᱻ
ᱦᱳᱭ ᱦᱳᱭ ᱦᱳᱭ ᱦᱳᱭ ᱟᱹᱞᱤᱧ ᱦᱚᱸ ᱱᱟᱜ ᱠᱷᱟᱱ ᱟᱱᱮ ᱟᱵᱤᱱ ᱵᱤᱱ ᱞᱟᱹᱭ ᱠᱮᱜ ᱞᱮᱠᱟ ᱟᱹᱞᱤᱧ ᱥᱮᱜ ᱦᱚᱸ ᱚᱝᱠᱟ ᱵᱤᱨᱼᱼ ᱠᱚᱫᱚ ᱢᱮᱱᱟᱜ ᱠᱟᱫᱟ ᱟᱨ ᱚᱝᱠᱟ ᱵᱩᱨᱩ ᱠᱚᱫᱚ ᱵᱟᱹᱱᱩᱜ ᱟᱠᱟᱜ-ᱟ ᱱᱟᱜ ᱠᱷᱟᱱᱼᱼ
ᱦᱮᱸ-ᱦᱮᱸᱼᱼ
ᱟᱨ ᱚᱝᱠᱟ ᱴᱟᱺᱰᱤ ᱴᱩᱯᱨᱤ ᱡᱟᱭᱜᱟ ᱟᱞᱮ ᱥᱮᱫ ᱫᱚ ᱢᱮᱱᱟᱜ ᱟᱠᱟᱫᱟ ᱡᱟᱹᱥᱛᱤ ᱜᱮ ᱟᱨ ᱚᱝᱠᱟ ᱵᱤᱨ ᱢᱮᱱᱟᱜ-ᱟ᱾
ᱟᱪᱪᱷᱟ-ᱟᱪᱪᱷᱟ᱾
ᱟᱫᱚ ᱟᱞᱮ ᱫᱚ ᱡᱟᱦᱟᱸ ᱥᱟᱱᱛᱟᱲ ᱛᱮᱵᱚᱱ ᱢᱮᱛᱟᱜ ᱠᱟᱱᱟ ᱚᱝᱠᱟ ᱫᱚ ᱚᱱᱟ ᱦᱤᱥᱟᱹᱵ ᱛᱮᱫᱚᱵᱤᱱ ᱯᱟᱲᱦᱟᱜ ᱠᱟᱱᱟᱼᱼ ᱵᱟᱨᱦᱟ ᱫᱤᱥᱚᱢ ᱞᱤᱧ ᱯᱟᱲᱟᱜ ᱠᱟᱱᱟ᱾
ᱚᱻ
ᱡᱟᱦᱟᱸ ᱫᱚ ᱟᱵᱚ ᱥᱟᱱᱛᱟᱲᱟᱜ ᱟᱹᱰᱤ ᱟᱭᱢᱟ ᱚᱝᱠᱟ ᱫᱤᱥᱚᱢ ᱢᱮᱱᱟᱜ ᱠᱟᱫᱟ ᱥᱮ
ᱦᱮᱸ ᱦᱮᱸ ᱦᱚᱸ
ᱟᱫᱚ ᱟᱹᱵᱤᱱ ᱫᱚ ᱱᱟᱜ ᱠᱷᱟᱱ ᱚᱠᱟ ᱫᱤᱥᱚᱢ ᱚᱝᱠᱟ ᱫᱚᱵᱤᱱ ᱯᱟᱲᱦᱟᱜ ᱠᱟᱱᱟ ᱚᱱᱟ ᱡᱟᱦᱟᱸ ᱚᱠᱟᱴᱮ ᱟᱹᱰᱤ ᱟᱭᱢᱟ ᱜᱮ ᱢᱮᱱᱟᱜ ᱠᱟᱫᱟ ᱛᱚ ᱚᱝᱠᱟ ᱢᱟᱱ ᱫᱤᱥᱚᱢ ᱵᱤᱞᱟᱹᱛ ᱫᱤᱥᱚᱢ ᱪᱷᱚᱣᱟ ᱫᱤᱥᱚᱢ ᱵᱟᱨᱦᱟ ᱫᱤᱥᱚᱢ
ᱦᱮᱸ ᱦᱮᱸ ᱟᱹᱞᱤᱧ ᱢᱟ ᱚᱝᱠᱟᱜᱮ ᱡᱟᱦᱟᱸ ᱟᱯᱮ ᱟᱢᱮᱢ ᱟᱵᱤᱱ ᱵᱤᱱ ᱞᱮᱭ ᱠᱮᱫᱟ ᱡᱮ ᱟᱯᱮ ᱫᱤᱥᱚᱢ ᱪᱮᱜ ᱱᱝᱠᱟ ᱜᱮ ᱡᱟᱹᱱᱤᱡ ᱟᱞᱮ ᱦᱚᱸ ᱦᱩᱭᱩᱜᱼᱟ᱾
ᱟᱪᱪᱷᱟ ᱟᱪᱪᱷᱟ ᱦᱳᱭ ᱡᱟᱭᱦᱳᱠ ᱟᱫᱚ ᱵᱟᱵᱤᱱ ᱟᱸᱡᱚᱢ ᱵᱟᱲᱟ ᱠᱟᱜᱼᱟ ᱦᱳᱭᱛᱚ
ᱦᱮᱸ᱾
ᱟᱫᱚᱞᱤᱧ ᱞᱟᱹᱭᱫᱟ ᱱᱚᱸᱜᱼᱚᱭ ᱱᱚᱣᱟ ᱨᱮ ᱜᱟᱞᱢᱟᱨᱟᱣ ᱦᱳᱭᱳᱜ ᱠᱟᱱᱟ ᱡᱮ ᱦᱚᱸᱜᱼᱚᱭ
ᱦᱩᱸ
ᱟᱫᱚ ᱱᱟᱜ ᱠᱷᱟᱱ ᱱᱚᱣᱟ ᱨᱮ ᱛᱤᱱᱟᱹᱜ ᱫᱤᱱ ᱡᱚᱯᱲᱟᱣ ᱢᱮᱱᱟᱜ ᱠᱟᱜ ᱵᱤᱱᱟ
ᱱᱚᱣᱟ ᱨᱮᱫᱚ ᱱᱟᱜ ᱵᱤᱥᱤ ᱫᱤᱱ ᱫᱚ ᱵᱟᱝᱞᱤᱧ ᱦᱩᱭ ᱠᱟᱱᱟ ᱤᱝᱠᱟᱹ ᱨᱚᱲ ᱵᱟᱲᱟ ᱦᱩᱭ ᱠᱟᱱ ᱜᱮᱭᱟ ᱠᱚᱢ ᱵᱤᱥᱤ ᱫᱚ ᱚᱸ
ᱦᱳᱭ ᱦᱳᱭ ᱟᱫᱚ ᱱᱟᱜ ᱠᱷᱟᱱ ᱛᱤᱱᱟᱹᱜ ᱫᱤᱱ ᱠᱷᱚᱱ ᱡᱚᱯᱲᱟᱣ ᱢᱮᱱᱟᱜ ᱟᱠᱟᱜ ᱠᱤᱱᱟ
ᱚ ᱦᱩᱭ ᱫᱚ ᱚᱝᱠᱟ ᱦᱩᱭ ᱟᱠᱟᱱ ᱜᱮᱭᱟᱞᱤᱧ ᱡᱟᱹᱥᱛᱤ ᱫᱤᱱ ᱠᱷᱚᱱᱟᱜ ᱜᱮ ᱡᱚᱯᱲᱟᱣ ᱫᱚᱞᱤᱧ ᱛᱟᱦᱮᱸ ᱠᱟᱱ ᱜᱮᱭᱟ ᱛᱟᱦᱚᱞᱮ ᱨᱚᱲ ᱫᱚ ᱚᱝᱠᱟ ᱥᱮᱨᱚᱠᱚᱢ ᱵᱟᱝ ᱦᱳᱭ ᱠᱟᱱ ᱛᱟᱹᱞᱤᱧᱟ ᱡᱮ ᱟᱞᱤᱧ ᱱᱚᱝᱠᱟᱞᱤᱧ ᱠᱚᱞ ᱠᱟᱫᱟ ᱥᱮ ᱚᱠᱚ ᱠᱚ ᱠᱚᱞ ᱠᱟᱫᱟ ᱚᱝᱠᱟ ᱫᱚ ᱵᱟᱝ ᱦᱩᱭ ᱠᱟᱱᱟ ᱛᱟᱦᱚᱞᱮ ᱟᱹᱰᱤ ᱫᱤᱱ ᱠᱷᱚᱱᱟᱜ ᱜᱮ ᱱᱚᱣᱟ ᱫᱚ ᱡᱚᱭᱮᱱ ᱞᱤᱧ ᱛᱟᱦᱮᱸ ᱠᱟᱱ ᱜᱮᱭᱟ ᱱᱚᱣᱟ ᱨᱮᱫᱚ᱾
ᱚ
ᱛᱟᱦᱚᱞᱮ ᱨᱚᱲ ᱜᱮ ᱚᱝᱠᱟ ᱴᱷᱤᱠ ᱴᱷᱟᱠ ᱫᱚ ᱵᱟᱝ ᱦᱩᱭ ᱠᱟᱱᱟ ᱡᱮ ᱦᱚᱲ ᱥᱟᱞᱟᱜ ᱚᱱᱠᱟ ᱨᱚᱯᱚᱲ ᱚᱱᱠᱟ ᱫᱚ ᱵᱟᱝ ᱦᱩᱭ ᱠᱟᱱ ᱛᱟᱦᱮᱸ ᱞᱤᱧ ᱩᱱᱟᱹᱜ ᱫᱚ
ᱚ ᱟᱪᱪᱷᱟ ᱟᱪᱪᱷᱟᱪᱷᱟ᱾ ᱟᱫᱚ ᱡᱷᱚᱛᱚ ᱜᱮᱵᱤᱱ ᱵᱟᱲᱟᱭ ᱠᱟᱜᱼᱟ ᱛᱚ ᱱᱚᱣᱟ ᱨᱮᱱᱟᱜ ᱫᱚ ᱵᱟᱨᱮᱛᱮ ᱱᱚᱣᱟ ᱵᱟᱨᱮᱛᱮ
ᱦᱮᱸ ᱢᱚᱴᱟᱢᱩᱴᱤ ᱱᱚᱣᱟ ᱵᱟᱨᱮ ᱛᱮᱫᱚ ᱠᱤᱪᱷᱩ ᱜᱟᱱ ᱞᱤᱧ ᱨᱚᱲ ᱟᱠᱟᱫᱟ ᱛᱟᱦᱞᱮ ᱞᱤᱧ ᱵᱩᱡ ᱧᱟᱢ ᱟᱠᱟᱫᱟ ᱡᱮ ᱪᱮᱫᱠᱟ ᱱᱤᱭᱟᱹ ᱨᱚᱲ ᱦᱩᱭᱩᱜᱼᱟ᱾
ᱦᱳᱭ ᱦᱳᱭ ᱟᱪᱪᱷᱟ ᱟᱪᱪᱷᱟ ᱱᱟᱯᱟᱭ ᱜᱮ ᱛᱟᱦᱮᱞᱮ
ᱛᱟᱦᱚᱞᱮ ᱱᱚᱜᱼᱚᱭ ᱡᱮ ᱱᱚᱣᱟ ᱨᱮ ᱚᱱᱠᱟ ᱠᱚ ᱵᱮᱱᱟᱣ ᱟᱠᱟᱫ ᱵᱚᱱᱟ ᱥᱮ ᱱᱚᱣᱟ ᱫᱚ ᱟᱹᱵᱤᱱᱟᱜ ᱢᱚᱱᱮᱛᱮ ᱪᱮᱫ ᱱᱚᱣᱟ ᱫᱚ ᱚᱱᱠᱟ ᱢᱟᱱᱮ, ᱱᱟᱯᱟᱭ ᱠᱟᱹᱢᱤ ᱠᱟᱱ ᱜᱮᱭᱟ ᱥᱮ ᱪᱮᱫ ᱞᱮᱠᱟ
ᱟᱹᱞᱤᱧᱟᱜ ᱢᱚᱱᱮ ᱫᱚ ᱱᱟᱯᱟᱭ ᱞᱮᱠᱟ ᱜᱮᱞᱤᱧ ᱢᱚᱱᱮᱭᱮᱫᱟ᱾
ᱦᱳᱭ ᱦᱳᱭ ᱦᱳᱭ᱾ ᱪᱮᱫᱟᱜ ᱥᱮ ᱱᱚᱣᱟ ᱢᱟ ᱚᱱᱠᱟ ᱠᱚ ᱵᱮᱱᱟᱣ ᱟᱠᱟᱫ ᱵᱚᱱᱟ ᱠᱟᱹᱢᱤ ᱠᱚ ᱧᱟᱢ ᱟᱠᱟᱫ ᱵᱚᱱᱟ ᱟᱨ ᱚᱱᱠᱟ ᱟᱭᱢᱟ ᱟᱭᱢᱟ ᱴᱚᱴᱷᱟ ᱠᱷᱚᱱ ᱜᱮ ᱚᱱᱠᱟ ᱵᱚᱱ ᱨᱚᱯᱚᱲ ᱫᱟᱲᱮᱭᱟᱜᱼᱟ᱾ ᱠᱟᱱᱟ ᱥᱮ ᱟᱭᱢᱟ ᱟᱭᱢᱟ ᱞᱮᱠᱟᱱᱟᱜ ᱦᱩ ᱴᱚᱴᱷᱟ ᱠᱚᱨᱮᱱᱟᱜ ᱤᱭᱟᱹ ᱠᱚᱵᱚᱱ ᱵᱩᱡᱽ ᱫᱟᱲᱮᱭᱟᱜ ᱠᱟᱱᱟ ᱞᱟᱭᱼᱞᱟᱠᱪᱟᱨ ᱠᱚ᱾
ᱦᱮᱸ ᱦᱮᱸ ᱮᱠᱫᱚᱢ ᱮᱠᱫᱚᱢ᱾
ᱡᱮᱢᱚᱱ ᱟᱹᱵᱤᱱ ᱥᱮᱱᱟᱜ ᱦᱚᱳᱭᱛᱳ ᱟᱞᱟᱫᱟ ᱴᱚᱴᱷᱟ ᱟᱞᱤᱧ ᱥᱮᱱᱟᱜ ᱟᱞᱟᱫᱟ ᱦᱚᱳᱭᱛᱳ ᱟᱹᱵᱤᱱᱟᱜ ᱚᱱᱛᱮᱱᱟᱜ ᱫᱤᱥᱚᱢ ᱠᱚᱵᱤᱱ ᱞᱟᱹᱭ ᱟᱹᱞᱤᱧᱟ ᱟᱹᱞᱤᱧ ᱦᱚᱸ ᱟᱹᱞᱤ ᱥᱮᱤᱱᱟᱜ ᱫᱤᱥᱚᱢ ᱠᱚᱞᱤᱧ ᱞᱟᱹᱭ ᱟᱹᱵᱤᱱᱟ,
ᱦᱮᱸ ᱦᱮᱸ᱾ ᱚᱱᱠᱟᱜᱮ ᱢᱟᱱᱮ ᱡᱚᱛᱚ ᱦᱚᱲᱟᱜ ᱫᱤᱥᱚᱢ ᱫᱚ ᱱᱟᱜ ᱵᱟᱝ ᱥᱚᱢᱟᱱᱟ ᱥᱮ ᱨᱚᱲ ᱨᱮᱱᱟᱜ ᱩᱱᱟᱹᱜ ᱫᱚ ᱵᱟᱝ ᱥᱚᱢᱟᱱ ᱛᱟᱵᱚᱱᱟ ᱛᱟᱦᱚᱞᱮ, ᱟᱞᱟ ᱟᱞᱟᱫᱟ ᱟᱞᱟᱫᱟ ᱧᱚᱜ ᱜᱮᱛᱟᱵᱚᱱᱟ᱾
ᱦᱳᱭ ᱦᱳᱭ ᱟᱨ ᱚᱱᱠᱟ ᱠᱟᱹᱢᱤ ᱠᱚ ᱠᱷᱩᱞᱟᱹᱣ ᱟᱠᱟᱫ ᱵᱚᱱᱟ ᱛᱚ ᱟᱹᱰᱤ ᱱᱟᱯᱟᱭ ᱜᱮ
ᱦᱮᱸ ᱦᱮᱸ
ᱛᱟᱦᱚᱞᱮ ᱞᱟᱹᱭ ᱫᱟᱞᱤᱧ ᱟᱹᱵᱤᱱ ᱥᱮᱫ ᱢᱟ ᱚᱱᱠᱟ ᱵᱤᱨ ᱵᱤᱱ ᱞᱟᱹᱭ ᱠᱮᱫᱮᱜᱼᱟ ᱢᱮᱱᱟᱜ ᱟᱠᱟᱜᱼᱟ ᱾
ᱦᱮᱸ᱾
ᱛᱟᱦᱚᱞᱮ ᱟᱹᱵᱤᱱ ᱥᱮᱫ ᱚᱱᱛᱮ ᱫᱚ ᱱᱮᱛᱟᱨ ᱢᱟ ᱚᱛ ᱯᱩᱴᱠᱟᱹ ᱫᱤᱱ ᱠᱟᱱᱟ ᱥᱮ,
ᱦᱮᱸ ᱦᱮᱸ ᱮᱠᱫᱚᱢ᱾
ᱳᱫ ᱠᱚ ᱚᱢᱚᱱ ᱵᱟᱲᱟᱜ ᱠᱟᱱᱟ ᱥᱮ ᱵᱟᱝ ᱟᱵᱤᱱ ᱥᱮ ᱳᱫ ᱯᱩᱴᱠᱟᱹ ᱠᱚ?
ᱦᱮᱸ ᱳᱫ ᱯᱩᱴᱠᱟᱹ ᱠᱚᱫᱚ ᱚᱢᱚᱱ ᱵᱟᱲᱟᱜ ᱠᱟᱱ ᱛᱟᱦᱮᱸ ᱫᱚ ᱚᱱᱠᱟ ᱵᱟᱨ ᱯᱮ ᱫᱤᱱ ᱞᱟᱦᱟ ᱠᱷᱚᱱᱟᱜ ᱜᱮ, ᱛᱟᱦᱚᱞᱮ ᱡᱚᱢ ᱵᱟᱲᱟ ᱫᱚ ᱵᱷᱟᱜᱤ ᱜᱮ ᱦᱩᱭ ᱟᱠᱟᱱᱟ᱾ ᱟᱞᱮ ᱴᱷᱮᱱ ᱫᱚ ᱱᱟᱜ ᱵᱮᱥᱤ ᱫᱚᱢᱮ ᱮ ᱩᱫ ᱯᱩᱴᱠᱟᱹ ᱟᱹᱰᱤ ᱨᱚᱠᱚᱢ ᱩᱫ ᱚᱢᱚᱱᱚᱜᱼᱟ ᱟᱞᱮ ᱥᱮᱱ ᱫᱚ᱾ ᱛᱟᱦᱚᱞᱮ ᱡᱚᱛ ᱞ ᱜᱮ ᱩᱫ ᱠᱚᱜᱮ ᱡᱚᱢ ᱵᱟᱲᱟ ᱦᱩᱭᱩ ᱟᱠᱟᱱᱟ ᱢᱚᱴᱟᱢᱩᱴᱤ᱾
ᱚ ᱟᱪᱪᱷᱟ ᱟᱪᱪᱷᱟ, ᱟᱫᱚ ᱚᱱᱠᱟ ᱤᱭᱟᱹ ᱩᱛᱩ ᱠᱟᱛᱮᱮᱫ ᱥᱮ ᱡᱚᱛᱚ ᱨᱚᱠᱚᱢ ᱠᱟᱛᱮᱮᱫ ᱜᱮ ᱡᱟᱦᱟᱸ ᱫᱚ ᱯᱤᱴᱷᱟᱹ ᱛᱟᱨᱯᱚᱨᱮ ᱥᱚᱲᱮ ᱞᱮᱴᱚ ᱡᱚᱛᱚ ᱨᱚᱠᱚᱢ ᱠᱟᱛᱮᱮᱫ ᱜᱮᱵᱤᱱ ᱡᱚᱢ ᱵᱟᱲᱟ ᱟᱠᱟᱫᱟ?
ᱮ ᱢᱚᱴᱟᱢᱩᱴᱤ ᱢᱟᱱᱮ ᱯᱩᱴᱠᱟᱹ ᱠᱚᱫᱚ ᱦᱟᱸᱜ ᱞᱮᱴᱚ ᱠᱟᱛᱮᱮᱫ ᱦᱚ ᱞᱤᱧ ᱡᱚᱢ ᱟᱠᱟᱫ ᱠᱚᱣᱟ ᱩᱛᱩ ᱦᱚᱸ ᱞᱮᱴᱚ ᱦᱚᱸ ᱵᱟᱱᱟᱨ ᱜᱮ᱾ ᱟᱨ ᱛᱟᱦᱚᱞᱮ ᱩᱫ ᱠᱚᱦᱚᱸ ᱠᱤᱪᱷᱩ ᱩᱫ ᱠᱚᱫᱚ ᱥᱚᱲᱮ ᱠᱚ ᱜᱟᱱᱚᱜ ᱜᱮᱭᱟ ᱚᱱᱟ ᱩᱫ ᱠᱚᱫᱚ ᱥᱳᱲᱮ ᱠᱟᱛᱮ ᱦᱚᱸ ᱡᱚᱢ ᱦᱩᱭ ᱠᱟᱱᱟ᱾ ᱩᱛᱩ ᱠᱟᱛᱮᱜ ᱦᱚᱸ ᱡᱚᱢ ᱦᱩᱭᱩ ᱠᱟᱱᱟ᱾ ᱟᱨ ᱯᱤᱴᱷᱟᱹ ᱫᱚ ᱱᱟᱦᱟᱜ ᱩᱫ ᱯᱤᱴᱷᱟᱹ ᱫᱚ ᱱᱟᱜ ᱵᱟᱝᱞᱤᱧ ᱡᱚᱢ ᱟᱠᱟᱫᱟ᱾
ᱚ ᱟᱪᱪᱷᱟ ᱟᱪᱪᱷᱟ ᱟᱪᱪᱷᱟ, ᱟᱨ ᱟᱞᱤᱧ ᱦᱮᱸ, ᱱᱟᱯᱟᱭ ᱜᱮ ᱛᱟᱦᱚᱞᱮ᱾
ᱟᱨ ᱟᱞᱤᱧ ᱥᱮᱫ ᱦᱚᱸ ᱱᱟᱜ ᱠᱷᱟᱱ ᱚᱱᱠᱟ ᱩᱫ ᱯᱷᱩᱴᱠᱟᱹ ᱡᱚᱢ ᱠᱚᱫᱚ ᱱᱟᱜ ᱠᱷᱟᱱ ᱵᱟᱞᱮ ᱚᱵᱷᱟᱵ ᱵᱟᱲᱟᱜ ᱜᱮᱭᱟ ᱟᱞᱮ ᱥᱮᱫ ᱦᱚᱸ᱾
ᱟᱪᱪᱷᱟ ᱟᱪᱪᱷᱟ ᱟᱪᱪᱷᱟ,
ᱟᱞᱮ ᱥᱮᱫ ᱚᱱᱠᱟ ᱯᱤᱴᱷᱟᱹ ᱥᱮ ᱞᱮᱴᱚ ᱩᱛᱩ ᱠᱚ ᱡᱚᱛᱚ ᱟᱭᱢᱟ ᱞᱮᱠᱟ ᱜᱮ ᱡᱚᱢ ᱦᱩᱭ ᱠᱟᱱᱟ᱾
ᱦᱟ ᱦᱮᱸ ᱦᱮᱸ ᱢᱟᱱᱮ, ᱦᱮᱸ ᱞᱟᱹᱭ ᱢᱮ?
ᱡᱚᱢ ᱵᱟᱲᱟᱭ ᱦᱩᱭᱩᱜ ᱠᱟᱱᱟ᱾
ᱦᱮᱼ ᱦᱮᱸ,
ᱦᱮᱸ ᱢᱟ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱸᱫ?
ᱮ ᱢᱟᱱᱮ ᱞᱟᱹᱭ ᱫᱟᱞᱤᱧ ᱡᱮ ᱦᱮᱸ ᱵᱤᱨ ᱫᱤᱥᱚᱢ ᱦᱚᱲ ᱫᱚ ᱢᱟᱱᱮ ᱵᱤᱨ ᱠᱷᱚᱱᱟᱜ ᱫᱚ ᱟᱹᱰᱤ ᱨᱚᱠᱚᱢ ᱡᱚᱵᱤᱞᱤ ᱠᱤ ᱵᱟᱝ ᱟᱹᱰᱤ ᱨᱚᱠᱚᱢ ᱜᱮ ᱥᱟᱦᱟᱡᱚ ᱠᱚᱭ ᱧᱟᱢᱟ ᱩᱱᱟᱹᱜ ᱫᱚ ᱵᱟᱝᱠᱚ ᱦᱟᱨᱠᱮᱛ ᱜᱚᱫᱚᱜᱼᱟ, ᱡᱮ ᱵᱤᱨ ᱛᱟᱦᱮᱸ ᱠᱟᱛᱮ ᱵᱮᱠᱟᱨ ᱜᱮᱭᱟ ᱚᱱᱟ ᱫᱚ ᱵᱟᱝ᱾ ᱢᱟᱱᱮ ᱟᱹᱰᱤ ᱜᱟᱱ ᱥᱟᱦᱟᱡᱚ ᱵᱤᱨ ᱠᱷᱚᱱᱟᱜ ᱧᱟᱢᱚᱜ ᱜᱮᱭᱟ᱾ ᱱᱚᱜᱼᱚᱭ ᱱᱮᱛᱟᱨ ᱫᱤᱱ ᱫᱚ ᱩᱫ ᱯᱩᱴᱠᱟᱹ ᱟᱹᱰᱤ ᱨᱚᱠᱚᱢ ᱩᱫ ᱚᱢᱚᱱᱟᱜᱼᱟ ᱵᱤᱨ ᱨᱮ, ᱟᱨᱚ ᱥᱤᱛᱩᱝ ᱞᱚᱞᱚ ᱫᱤᱱ ᱫᱚ ᱠᱤᱫᱩ ᱟᱲᱟᱜ ᱢᱟᱴᱷᱟ ᱟᱲᱟᱜ ᱠᱩᱱᱫᱨᱤ ᱠᱚ ᱟᱞᱮ ᱵᱤᱨ ᱠᱚᱨᱮ ᱫᱚ ᱱᱚᱣᱟ ᱠᱚ ᱫᱚᱢᱮ ᱧᱟᱢᱚᱜ ᱜᱮᱭᱟ᱾
ᱟᱪᱪᱷᱟ ᱚᱱᱮ ᱪᱮᱫ ᱡᱟᱦᱟᱸ ᱵᱤᱱ ᱞᱟᱹᱭ ᱠᱮᱫᱟ ᱠᱤᱫᱩᱵ ᱟᱲᱟᱜ ᱟᱨ ᱢᱟᱴᱷᱟ ᱟᱲᱟᱜ ᱚᱱᱟ ᱫᱚ ᱟᱠᱷᱟᱱ ᱵᱟᱹᱞᱤᱧ ᱟᱸᱡᱚᱢ ᱠᱟᱜᱼᱟ ᱟᱹᱵᱤᱱ ᱴᱷᱮᱱ ᱜᱮ ᱯᱳᱭᱞᱳ ᱞᱤᱧ ᱟᱡᱸᱚᱢ ᱫᱟ᱾ ᱟᱫᱚ ᱚᱱᱟ ᱟᱲᱟᱜ ᱫᱚ ᱱᱟᱠᱷᱟᱱ ᱪᱮᱫ ᱞᱮᱠᱟ ᱟᱡ ᱛᱮᱜᱮ ᱦᱩᱭᱩᱜᱼᱟ ᱚᱱᱠᱟ ᱵᱤᱨ ᱠᱚᱨᱮ ᱥᱮ
ᱦᱮᱸ ᱱᱚᱶᱟ ᱟᱲᱟᱜ ᱫᱚ ᱵᱤᱨ ᱨᱮᱜᱮ ᱟᱡᱛᱮ ᱦᱳᱭᱜᱼᱟ ᱚᱱᱟ ᱠᱤᱫᱩ ᱟᱲᱟᱜ ᱡᱟᱦᱟᱸᱞᱤᱧ ᱞᱟᱹᱭᱫᱟ᱾ ᱛᱟᱦᱚᱞᱮ ᱚᱱᱟᱫᱚ ᱱᱟᱹᱲᱤᱜᱼᱟ ᱱᱟᱦᱟᱜ ᱱᱟᱹᱲᱤᱜᱼᱟ ᱟᱫᱚ ᱚᱱᱟ ᱥᱟᱠᱟᱢ ᱤᱫᱤᱜᱼᱟ ᱱᱟᱜ᱾ ᱢᱤᱫᱴᱟᱱ ᱵᱟᱨᱭᱟ ᱚᱱᱠᱟ ᱱᱟᱹᱲᱤ ᱛᱤᱱᱟᱹᱜ ᱫᱤᱱ ᱛᱤᱱᱟᱹᱜ ᱡᱷᱟᱹᱞ ᱱᱟᱹᱲᱤᱼᱟ ᱤᱱᱟᱹᱜ ᱫᱤᱱ ᱡᱷᱟᱹᱞ ᱜᱮ ᱚᱱᱠᱟ ᱥᱟᱠᱟᱢ ᱞᱮᱠᱟ ᱩᱰᱩᱝ ᱤᱫᱤᱜᱼᱟ, ᱛᱟᱦᱞᱮ ᱚᱱᱟᱴᱟᱜ ᱥᱟᱠᱟᱢ ᱜᱮᱢ ᱟᱹᱜᱩᱭᱟ ᱟᱨ ᱚᱱᱟᱜᱮ ᱵᱷᱟᱜᱤ ᱵᱩᱡᱷᱟᱹᱜᱼᱟ ᱫᱟᱹᱞ ᱠᱚ ᱥᱟᱞᱟᱜ ᱩᱛᱩᱭᱟᱠᱚ᱾ ᱟᱹᱰᱤ ᱪᱮᱦᱟᱱ ᱵᱩᱡᱷᱟᱹᱜᱼᱟ ᱟᱨ ᱡᱟᱦᱟᱸ ᱢᱟᱴ ᱡᱟᱴᱷᱟ ᱟᱲᱟ ᱚᱱᱟ ᱫᱚ ᱱᱟᱦᱟᱜ ᱫᱟᱨᱮᱜᱼᱟ ᱠᱟᱹᱴᱤᱡ ᱦᱩᱰᱤᱧ ᱢᱟᱪᱷᱟ ᱧᱚᱜ ᱵᱤᱥᱤ ᱦᱚᱸ ᱵᱟᱝ ᱢᱟᱨᱟᱝ ᱚᱜᱼᱟ ᱵᱤᱥᱤ ᱦᱩᱰᱤᱧ ᱦᱚ ᱵᱟᱝ-ᱟ᱾ ᱚᱱᱠᱟ ᱰᱟᱹᱨ ᱧᱚᱜᱚᱜᱼᱟ ᱟᱨ ᱚᱱᱟᱫᱚ ᱡᱚᱡᱚ ᱧᱚᱜ ᱵᱩᱡᱷᱟᱹᱜᱼᱟ ᱢᱟᱱᱮ ᱵᱟᱝ ᱥᱤᱵᱤᱞᱟ ᱚᱱᱟᱫᱚ ᱡᱚᱡᱚ ᱥᱤᱵᱤᱞ ᱚᱱᱠᱟ ᱠᱟᱹᱴᱤᱡ ᱵᱩᱡᱷᱟᱹᱜ-ᱟ, ᱵᱷᱟᱜᱤᱜᱮ ᱵᱩᱡᱷᱟᱹᱜ-ᱟ ᱚᱱᱟ ᱟᱲᱟᱜ ᱦᱚᱸ᱾
ᱚ, ᱟᱪᱪᱷᱟ ᱟᱪᱪᱷᱟ ᱪᱷᱟ᱾
ᱦᱚᱸ᱾
ᱱᱟᱯᱟᱭ ᱜᱮ ᱛᱟᱦᱞᱮ ᱟᱹᱞᱤᱧ ᱫᱚ ᱵᱟᱹᱞᱤᱧ ᱡᱚᱢ ᱵᱟᱲᱟ ᱠᱟᱜ-ᱟ ᱥᱮ ᱵᱟᱹᱞᱤᱧ ᱟᱸᱡᱚᱢ ᱠᱟᱜ-ᱟ ᱛᱚ᱾ ᱟᱹᱵᱤᱱ ᱴᱷᱮᱱ ᱜᱮ ᱯᱳᱭᱞᱚ ᱞᱤᱧ ᱟᱸᱡᱚᱢ ᱠᱮᱜ-ᱟ᱾
ᱦᱮᱸ ᱦᱮᱸ, ᱟᱞᱮ ᱵᱤᱨ ᱠᱚᱨᱮ ᱫᱚ ᱢᱟᱱᱮ ᱱᱚᱣᱟ ᱟᱫᱚ ᱱᱟᱦᱟᱜ ᱫᱚᱢᱮ ᱵᱤᱥᱤ ᱜᱮ ᱛᱟᱦᱮᱱᱟ ᱛᱟᱦᱞᱮ ᱫᱚᱢᱮ ᱜᱮᱞᱮ ᱟᱹᱜᱩᱭ ᱜᱮᱭᱟ ᱱᱚᱣᱟ ᱟᱲᱟᱜ ᱠᱚ ᱠᱤᱫᱩᱵ ᱟᱲᱟᱜ ᱠᱚ᱾ ᱟᱨᱦᱚᱸ ᱠᱩᱸᱫᱽᱨᱤ ᱠᱚ ᱫᱚᱢᱮ ᱧᱟᱢᱚᱜ ᱜᱮᱭᱟ ᱵᱤᱨ ᱠᱩᱸᱫᱽᱨᱤ ᱡᱟᱦᱟᱸ ᱠᱚ ᱞᱟᱹᱭᱟ ᱟᱞᱮ ᱵᱤᱨ ᱫᱚ ᱦᱟᱸᱜ ᱫᱚᱢᱮ ᱧᱟᱢᱚᱜ-ᱟ ᱚᱱᱟ ᱠᱚ᱾
ᱚ, ᱟᱪᱪᱷᱟ ᱪᱷᱟ ᱟᱫᱚ ᱱᱟᱦᱟᱜ ᱠᱷᱟᱱ᱾ ᱵᱤᱨ ᱠᱩᱸᱫᱽᱨᱤ ᱠᱚᱫᱚ ᱠᱚ ᱡᱚᱢ ᱵᱟᱲᱟᱭᱮᱫ ᱛᱮ?
ᱦᱮᱸ ᱡᱚᱢᱟᱠᱚ ᱢᱟᱱᱮ ᱡᱟᱦᱟᱸ ᱟᱵᱚ ᱚᱲᱟᱜ ᱠᱚᱨᱮ ᱠᱩᱸᱫᱽᱨᱤ ᱵᱚ ᱨᱚᱦᱚᱭ ᱜᱮᱭᱟ᱾ ᱚᱝᱠᱟ ᱧᱚᱜ ᱜᱮ ᱧᱮᱞᱚᱜ-ᱟ ᱟᱫᱚ ᱚᱱᱟᱫᱚ ᱟᱨᱦᱚᱸ ᱟᱹᱰᱤ ᱪᱮᱦᱨᱟᱱ ᱥᱤᱵᱤᱞᱚᱜᱼᱟ ᱡᱮ ᱚᱲᱟᱜ ᱨᱮᱱᱟᱜ ᱠᱩᱸᱫᱽᱨᱤ ᱠᱚᱫᱚ ᱩᱱᱟᱹᱜ ᱧᱚᱜ ᱵᱟᱝ ᱥᱤᱵᱤᱞᱚᱜ-ᱟ᱾